ᱦᱩᱸ ᱟᱫᱚ
ᱦᱮᱸ ᱟᱸᱡᱚᱢᱚᱜ ᱠᱟᱱᱟ ᱪᱮᱫ ᱮᱢ ᱞᱟᱭ ᱮᱫᱟ
ᱦᱩᱸ ᱢᱤᱛᱤᱱ
ᱚ
ᱡᱚᱢ ᱫᱟᱢ ᱟᱢ
ᱦᱮᱸ ᱡᱚᱢ ᱠᱟᱹᱫᱟᱹᱧ
ᱦᱮᱸ
ᱛᱤᱨᱮ ᱜᱟᱯ ᱢᱟᱫᱚ
ᱨᱤᱡᱮᱴ ᱛᱟᱞᱟᱝᱟ ᱛᱤᱱᱟᱜ ᱮᱢ ᱠᱚᱞ ᱮᱫᱟ
ᱚ ᱟᱪᱪᱷᱟ
ᱛᱟᱨᱟᱥᱤᱧ ᱩᱱᱚᱜ ᱡᱟᱹᱯᱤᱫ ᱦᱩᱭ ᱠᱟᱱᱟ ᱱᱤᱛᱚᱜ ᱫᱚ ᱡᱟᱹᱯᱤᱫ ᱵᱟᱝ ᱦᱤᱡᱩᱜ ᱠᱟᱱᱟ
ᱛᱚ ᱫᱮᱨᱤ ᱠᱟᱛᱮ ᱡᱟᱹᱯᱤᱫᱟᱢ ᱛᱟᱦᱚᱞᱮ
ᱦᱩᱸ
ᱜᱟᱯᱟ ᱛᱟᱦᱞᱮ ᱨᱟᱱᱤᱝ ᱪᱟᱞᱟᱜᱟᱢ ᱥᱮ ᱵᱟᱝ
ᱦᱚᱸ ᱪᱟᱞᱟ ᱦᱩᱭᱩᱜ ᱟ ᱵᱚᱱᱫᱚ ᱵᱟᱝᱜᱟᱱᱟᱜ-ᱟ ᱤᱧᱟᱹᱜ ᱚᱭᱮᱴ ᱠᱚ ᱵᱟᱝ ᱠᱚᱢᱚᱜ ᱠᱟᱱ ᱛᱤᱧᱟᱹ ᱫᱟᱜ ᱧᱩᱨᱦᱚᱸ ᱵᱟᱹᱲᱛᱤᱚᱜ ᱠᱟᱱ ᱛᱮᱹ
ᱡᱚᱢ ᱠᱚᱢ ᱢᱮ
ᱡᱚᱢ ᱫᱚ ᱢᱮᱱᱴᱮᱱ ᱵᱟᱝ ᱜᱟᱱᱚᱜ ᱠᱟᱱᱟ
ᱛᱮᱦᱮᱱ ᱫᱚ ᱨᱩᱴᱤ ᱟᱹᱜᱩ ᱭᱞᱟᱝ
ᱦᱳᱭ ᱨᱩᱴᱤ ᱫᱚ ᱨᱩᱴᱤ ᱚᱱᱟᱱᱟ
ᱡᱮ
ᱟᱢ ᱫᱟᱫᱟ ᱜᱮᱢ ᱡᱚᱢ ᱟᱠᱟᱣᱟ
ᱦᱮᱸ ᱫᱟᱠᱟ ᱫᱚᱢ ᱠᱟᱛᱮ
ᱦᱮᱸ ᱟᱨ ᱚᱱᱟ ᱵᱟᱥ ᱫᱚ ᱛᱤᱥ ᱦᱚᱸ ᱦᱤᱡᱩᱜ ᱛᱤᱥ ᱦᱚᱸ ᱦᱤᱡᱩᱜ ᱛᱚᱵᱮ ᱟᱞᱮᱭᱟᱜ
ᱵᱟᱥ ᱫᱚ ᱛᱮᱠᱷᱤ ᱜᱟᱯᱟ ᱡᱩᱫᱤ ᱦᱤᱡᱩᱜ ᱠᱷᱟᱱ ᱟᱨ ᱡᱤᱱᱤᱥ ᱠᱚᱫᱚ ᱡᱚᱛᱚ ᱵᱟᱥ ᱨᱮᱜᱮ
ᱱᱚᱥᱴᱚᱭᱮᱱᱟᱢ ᱥᱮ ᱵᱟᱝ
ᱦᱮᱸ ᱢᱚᱱᱮ ᱱᱚᱥᱴᱚᱭᱮᱱᱟ ᱯᱮᱠᱤᱝ ᱠᱚᱨᱟᱣ ᱢᱮᱱᱟᱜ-ᱟ ᱛᱚ
ᱢᱟᱱᱮ ᱡᱷᱚᱛᱚ ᱜᱮ ᱯᱮᱠᱤᱝ ᱠᱟᱛᱮᱜ ᱜᱮ ᱢᱮᱱᱟᱜ ᱵᱟᱥ ᱫᱚ ᱢᱟᱱᱮ ᱵᱟᱹᱲᱤᱡ ᱟᱠᱟᱱᱟ ᱟᱠᱟᱨ
ᱚᱱᱟ ᱫᱚ ᱮᱥᱤ ᱨᱮᱱᱟᱜ ᱪᱮᱫ ᱯᱨᱚᱵᱞᱮᱢ ᱟᱠᱟᱫᱟ ᱮᱥᱤ ᱵᱟᱥ ᱛᱟᱦᱮᱸ ᱠᱟᱱᱟ ᱛᱚ
ᱦᱮᱸ
ᱟᱫᱚ ᱚᱱᱟ ᱠᱷᱟᱛᱤᱨ ᱮᱥᱤ ᱨᱮᱱᱟᱜ ᱢᱤᱫᱴᱟᱝ ᱯᱨᱚᱵᱞᱮᱢ ᱦᱩᱭᱱᱟ ᱤᱱᱟᱹᱠᱷᱟᱱ ᱨᱩᱣᱟᱹᱲ ᱮᱱᱟ ᱟᱫᱚ
ᱢᱟᱱᱮ ᱚᱱᱟ ᱵᱟᱥ ᱫᱚ ᱵᱟᱝ ᱪᱤᱠᱟᱹ ᱟᱠᱟᱱᱟ ᱢᱟᱱᱮ ᱵᱟᱹᱲᱤᱡ ᱛᱟᱲᱤᱡ ᱾
ᱵᱟᱝ ᱵᱟᱝ
ᱚ ᱟᱪᱪᱷᱟ ᱟᱪᱪᱷᱟ ᱚᱱᱟ ᱛᱮᱜᱮ ᱟᱫᱚ ᱦᱟᱱᱛᱮ ᱪᱮᱫ ᱱᱚᱛᱮ ᱫᱚ ᱵᱟᱭ ᱦᱮᱡ ᱞᱮ ᱵᱟᱨ ᱠᱚᱛᱮ ᱟᱹᱪᱩᱨᱱᱟ
ᱦᱮᱸ ᱦᱮᱸ ᱟᱫᱚ ᱯᱷᱳᱱ ᱱᱟᱢᱵᱟᱨ ᱨᱮᱛᱚ ᱵᱟᱝ ᱛᱟᱦᱮᱸ ᱠᱟᱱᱟ ᱥᱮ ᱵᱟᱠᱟᱱ ᱯᱷᱳᱱ ᱠᱟᱛᱮᱫ ᱡᱟᱱᱟᱣ ᱠᱮᱭᱟ ᱠᱚ
ᱦᱸ ᱵᱷᱟᱭ ᱴᱮᱱ ᱛᱟᱦᱮᱞᱮᱱ
ᱟᱫᱚ ᱪᱤᱠᱟᱹᱛᱮ ᱵᱩᱡᱟᱭ ᱩᱱᱤ ᱫᱚ ᱱᱚᱝᱠᱟ ᱨᱩᱣᱟᱹᱲᱟ ᱵᱚᱞᱮ ᱩᱱᱠᱩ ᱜᱟᱹᱰᱤ ᱴᱷᱮᱱ ᱛᱟᱦᱮᱸ ᱠᱚᱜ-ᱟ ᱯᱷᱳᱱ ᱱᱟᱢᱵᱟᱨ ᱛᱚᱵᱮ ᱛᱚ ᱩᱱᱠᱩ ᱯᱷᱳᱱ ᱠᱟᱛᱮᱫ ᱡᱟᱱᱟᱣ ᱟᱠᱚᱣᱟᱭ
ᱚᱱᱟ ᱫᱚ ᱴᱟᱭᱤᱢ ᱨᱮ ᱴᱟᱭᱤᱢ ᱨᱮ ᱯᱷᱳᱱ ᱟᱠᱟᱫᱟᱭ ᱚᱱᱟᱛᱮ ᱱᱚᱸᱰᱮ ᱮᱠᱴᱟ ᱨᱮ ᱦᱤᱡᱩᱜ-ᱟ ᱵᱚᱞᱮ ᱾
ᱦᱮᱸ ᱦᱮᱸ ᱩᱱᱤ ᱵᱟᱝ ᱩᱱᱤ ᱵᱟᱥᱴᱮᱱ ᱵᱟᱥ ᱥᱴᱮᱱ ᱪᱟᱞᱟᱣ ᱠᱟᱱᱟᱭ ᱧᱮᱞᱫᱟᱭ ᱵᱟᱥ ᱵᱟᱪᱩᱜ ᱟᱠᱟᱫᱟ ᱛᱚᱠᱷᱚᱱᱮ ᱯᱷᱳᱱ ᱟᱠᱟᱫᱟ ᱟᱫᱚ ᱟᱠᱚ ᱴᱷᱮᱱ ᱡᱩᱫᱤ ᱛᱟᱦᱮᱸ ᱠᱚᱜ-ᱟ ᱛᱟᱦᱚᱞᱮ ᱠᱚ ᱯᱷᱳᱱ ᱠᱟᱛᱮ ᱡᱟᱱᱟᱣ ᱠᱮᱭᱟ ᱠᱚ ᱥᱮ ᱵᱟᱥ ᱨᱮᱱᱟᱜ ᱚᱱᱠᱟ ᱥᱚᱢᱚᱥᱥᱟ ᱵᱚᱞᱮ ᱟᱫᱚ ᱟᱠᱚ ᱴᱮᱱ ᱛᱚ ᱯᱷᱳᱱ ᱱᱟᱢᱵᱟᱨ ᱫᱚ ᱵᱟᱪᱩᱜ ᱟᱪᱮ
ᱦᱩᱸ ᱦᱩᱸ ᱟᱪᱷᱟ ᱟᱪᱷᱟ ᱾ ᱦᱩᱸ ᱛᱟᱦᱚᱞᱮ ᱫᱚ ᱚᱱᱟ ᱫᱚ ᱡᱚᱛᱚ ᱠᱤᱪᱷᱩ ᱱᱚᱥᱴᱚᱜ -ᱟ ᱾
ᱦᱮᱸ ᱻ ᱾
ᱠᱷᱩᱵ ᱵᱮᱢᱟᱨᱮ ᱪᱚᱨ ᱠᱚ
ᱦᱮᱸᱻ ᱾
ᱵᱮᱢᱟᱨᱤᱪ ᱠᱚ
ᱦᱮ ᱟᱫᱚ ᱮᱢᱚᱱ ᱡᱟᱭᱜᱟ ᱨᱮ ᱦᱮᱸ ᱢᱮᱱᱟᱜ ᱟᱠᱟᱫᱟ ᱟᱫᱚ ᱟᱹᱜᱩ ᱦᱚᱸᱛᱚ ᱵᱟᱝ ᱜᱟᱱᱚᱜ ᱠᱟᱱᱟ ᱾
ᱦᱩᱸ ᱥᱮ ᱦᱚᱞᱟ ᱥᱮ ᱢᱟᱦᱫᱮᱨ ᱠᱚ ᱯᱳᱱᱞᱟ ᱦᱚᱞᱟ ᱠᱚ ᱠᱚᱞᱟᱝ - ᱟ ᱾
ᱦᱚᱞᱟ
ᱦᱮᱸ
ᱛᱟᱣ ᱯᱟᱥᱮ ᱨᱮᱱᱟᱜ ᱡᱩᱚᱫᱤ ᱵᱟᱥᱴᱟᱜ ᱦᱩᱭ ᱠᱚᱜᱼᱟ ᱛᱟᱦᱚᱞᱮ ᱟᱹᱜᱩ ᱜᱟᱱ ᱠᱚᱜᱼᱟ ᱪᱟᱞᱟᱣ ᱠᱟᱛᱮᱜ ᱾
ᱟᱫᱚ ᱩᱱ ᱥᱟᱺᱜᱤᱧ ᱫᱚ ᱟᱨᱦᱚᱸ ᱠᱚᱭ ᱪᱟᱞᱟᱜᱟᱭ ᱟᱫᱚ ᱾
ᱦᱚᱸ ᱟᱫᱚ ᱚᱱᱟ ᱫᱚ ᱚᱱᱟ ᱜᱟᱹᱲᱤ ᱜᱮ ᱦᱤᱡᱩᱜᱟ ᱥᱮ ᱟᱞᱟᱫᱟ ᱾
ᱚᱱᱟ ᱜᱟᱰᱤ ᱜᱮ
ᱦᱩᱸ ᱜᱩᱯᱤ ᱜᱩᱯᱤ ᱱᱚᱰᱮ ᱠᱷᱚᱱ ᱫᱚ ᱚᱱᱛᱮ ᱫᱚ ᱩᱱᱟᱹᱜ ᱵᱟᱥ ᱵᱟᱱᱩᱜᱼᱟ ᱥᱮ ᱠᱚᱢ ᱜᱮ
ᱢᱮᱱᱟᱜ ᱟᱠᱟᱫᱟ ᱮᱵᱮᱞᱮᱵᱮᱞ
ᱱᱚᱸᱰᱮ ᱠᱷᱚᱱ ᱚᱱᱛᱮ ᱪᱟᱞᱟᱣ ᱫᱚ ᱠᱚᱢ ᱜᱮᱛᱚ ᱫᱚ ᱵᱟᱨᱮᱥ ᱢᱟᱥᱮ ᱯᱟᱞᱴᱟᱣ ᱯᱟᱞᱴᱟ ᱛᱮ ᱪᱟᱞᱟᱣ ᱦᱩᱭᱩᱜᱼᱟ ᱥᱮ ᱪᱮᱫ
ᱵᱟᱝ ᱚᱸᱰᱮ ᱯᱚᱪ ᱯᱚᱨᱡᱚᱱᱛᱚ ᱢᱮᱱᱟᱜ ᱟᱠᱟᱫᱟ ᱚᱸᱰᱮ ᱠᱷᱚᱱ ᱦᱟᱱᱛᱮ ᱵᱟᱪᱩᱜ ᱟᱠᱟᱫᱟ ᱾ ᱚᱸᱰᱮ ᱯᱚᱡᱚᱱᱛᱚ ᱥᱚᱵ ᱥᱚᱢᱚᱭ ᱦᱮᱸ ᱦᱮᱸ ᱦᱮᱸ ᱻ ᱾
ᱚ ᱜᱩᱯᱤ ᱠᱷᱚᱱ ᱫᱚ ᱛᱤᱱ ᱛᱤᱱᱟᱹᱜ ᱜᱟᱱ ᱛᱤᱱ ᱥᱟᱹᱜᱤᱧᱟ ᱾ ᱫᱚᱥ ᱠᱤᱞᱳᱢᱤᱴᱟᱨ
ᱚ ᱦᱮᱸ
ᱛᱮᱦᱮᱧ ᱪᱮᱫᱠᱟ ᱜᱚᱨᱚᱢ ᱵᱩᱡᱷᱟᱹᱜ ᱠᱟᱱᱟ ᱾
ᱦᱮᱸ ᱛᱮᱦᱮᱧ ᱫᱚ ᱠᱟᱴᱤᱪ ᱜᱚᱨᱚᱢ ᱵᱩᱡᱷᱟᱹᱜ ᱠᱟᱱᱟ ᱦᱚᱞᱟ ᱫᱚ ᱵᱷᱟᱜᱮ ᱳᱭᱫᱟᱨ ᱛᱟᱦᱮᱸ ᱠᱟᱱᱟ ᱛᱚ
ᱦᱮᱸ ᱟ ᱫᱩ ᱛᱤᱱ ᱫᱤᱱ ᱫᱟᱜ ᱠᱮᱫᱟᱭ ᱦᱮᱸ ᱯᱷᱤᱨ ᱵᱷᱤ ᱤᱭᱟᱹ ᱫᱚ ᱵᱟᱝ ᱤᱭᱟᱹ ᱞᱮᱱᱟ ᱴᱷᱟᱱᱰᱟ ᱫᱚ ᱵᱟᱝ ᱵᱩᱡᱷᱟᱹᱣ ᱞᱮᱱᱟ
ᱟᱨᱚ ᱠᱤᱪᱷᱩ ᱫᱤᱱ ᱯᱚᱨᱮ ᱫᱚ ᱵᱚᱨᱥᱟ
ᱦᱮᱸ ᱟᱫᱚ ᱛᱮᱦᱮᱧ ᱫᱚ ᱛᱮᱦᱮᱧ ᱫᱚ ᱵᱟᱭ ᱥᱤᱛᱩᱝ ᱟᱠᱟᱫᱟ ᱾ ᱯᱤᱨᱵᱤ ᱪᱮᱫᱠᱟ ᱜᱚᱨᱚᱢ ᱠᱟᱱᱟ ᱚᱱᱟ ᱪᱮᱫᱠᱟ ᱢᱮᱫᱴᱟᱝ ᱵᱩᱡᱷᱟᱹᱜ ᱠᱟᱱᱟ ᱟᱨᱠᱤ ᱾
ᱦᱮᱸ ᱜᱚᱨᱚᱢ ᱠᱟᱜᱟ ᱪᱮᱫᱠᱟ
ᱟᱨ ᱛᱤᱥᱱᱟᱛᱟ ᱫᱟᱜ ᱟᱭᱱᱟᱜ ᱾
ᱦᱮᱸ ᱛᱚᱞᱟ ᱠᱚᱫᱚ ᱠᱚ ᱨᱚᱦᱚᱭ ᱤᱭᱟᱹ ᱠᱮᱫ ᱛᱚ ᱡᱟᱦᱟᱸ ᱤᱭᱟᱹ ᱫᱟᱜᱟᱫ ᱠᱚᱣᱟᱭ ᱵᱷᱟᱜᱮᱭᱟᱫ ᱠᱚᱣᱟᱭ᱾
ᱦᱮᱸ ᱵᱷᱟᱜᱮ ᱠᱟᱱᱟ᱾ ᱤᱧ ᱫᱚ ᱡᱚᱛᱚ ᱫᱤᱱ ᱚᱲᱟᱜ ᱨᱮ ᱛᱟᱦᱮᱸ ᱠᱟᱱᱤᱧ ᱦᱮᱸ᱾
ᱦᱩᱸ
ᱮᱸ ᱵᱟᱹᱫ ᱥᱮᱱ ᱫᱚᱧ ᱫᱚ ᱪᱟᱞᱟᱣ ᱜᱮ ᱵᱟᱹᱧ ᱪᱟᱞᱟᱣ ᱟᱠᱟᱱᱟ᱾
ᱟᱯᱮ ᱫᱚ ᱨᱚᱦᱚᱭ ᱜᱮᱭᱟᱯᱮ ᱥᱮ ᱵᱟᱝ ᱤᱭᱟᱹ?
ᱵᱟᱝ ᱜᱮ᱾
ᱦᱳᱲᱳ ᱫᱚ ᱦᱳᱲᱳ ᱫᱚ ᱦᱳᱲᱳ ᱫᱚ ᱵᱟᱯᱮ ᱨᱚᱦᱚᱭ ᱜᱮᱭᱟ ᱥᱮ?
ᱵᱟᱝ᱾
ᱥᱮᱸ ᱟᱯᱮ ᱚᱱᱛᱮ ᱫᱟᱜ ᱨᱮᱱᱟᱜ ᱥᱚᱢᱚᱥᱥᱟ ᱜᱮᱭᱟ ᱵᱟᱝ?
ᱵᱟᱝ ᱢᱟᱱᱮ ᱫᱟᱜ ᱨᱮᱱᱟᱜ ᱥᱚᱢᱚᱥᱥᱟ ᱫᱚ, ᱱᱤᱭᱟᱹ ᱴᱟᱭᱤᱢ ᱫᱚ ᱪᱟᱥᱟᱠᱚ ᱢᱟᱱᱮ ᱢᱮ ᱴᱟᱝ ᱴᱟᱭᱤᱢ ᱪᱟᱥ ᱦᱩᱭᱩᱜᱼᱟ, ᱟᱞᱮ ᱚᱱᱟ ᱫᱷᱟᱨᱮ ᱫᱚ᱾
ᱵᱟᱨᱭᱟ ᱴᱟᱭᱤᱢ ᱫᱚ ᱪᱟᱥ ᱵᱟᱝ ᱦᱳᱭᱳᱜᱼᱟ᱾ ᱢᱟᱱᱮ ᱜᱚᱨᱚᱢ ᱠᱟᱞ ᱨᱮ ᱡᱟᱦᱟᱸ, ᱜᱚᱨᱚᱢ ᱠᱟᱞ ᱫᱚ ᱪᱟᱥ ᱛᱚ ᱵᱟᱝ ᱦᱩᱭᱩᱜᱼᱟ, ᱱᱤᱭᱟᱹ ᱴᱟᱭᱤᱢ ᱜᱮ ᱦᱩᱭᱩᱜᱼᱟ᱾
ᱩᱸ ᱟᱪᱪᱷᱟ ᱟᱪᱪᱷᱟ
ᱦᱮᱸ
ᱚᱱᱟ ᱵᱚᱨᱥᱟ ᱨᱮᱱᱟᱜ ᱵᱟᱝ?
ᱦᱳᱭ ᱦᱳᱭ ᱢᱤᱫ ᱴᱟᱝ ᱥᱤᱡᱤᱱ ᱜᱮ᱾
ᱚ
ᱮᱢᱱᱤ ᱯᱟᱸᱡᱟ ᱫᱚ ᱪᱮ ᱮᱢ ᱞᱟᱹᱭ ᱥᱟᱞ ᱢᱟᱨᱥᱟᱞ ᱠᱚ ᱢᱮᱱᱟᱜᱼᱟ ᱚᱱᱠᱟ ᱫᱚ ᱵᱟᱝ ᱟ᱾
ᱵᱟᱝ ᱟᱞᱮ ᱦᱮᱸ ᱟᱞᱮ ᱚᱱᱰᱮ ᱫᱚ ᱩᱱᱟᱹᱜ ᱥᱟᱞ ᱢᱟᱨᱥᱟᱞ ᱠᱚᱫᱚ ᱵᱟᱹᱪᱩᱜᱼᱟ᱾
ᱦᱩᱸ
ᱛᱮᱫ ᱥᱤᱛᱩᱝ ᱴᱟᱭᱤᱢ ᱫᱚ ᱫᱚᱢᱮ ᱢᱟᱱᱮ ᱫᱟᱜ ᱨᱮᱱᱟᱜ ᱠᱟᱴᱤᱡ ᱯᱨᱚᱵᱞᱮᱢ ᱢᱮᱱᱟᱜ ᱠᱟᱫᱟ, ᱟᱨᱠᱤ ᱫᱟᱜ ᱨᱮᱱᱟᱜ ᱚᱱᱟ ᱞᱮᱭᱟᱨ ᱴᱟᱜ ᱞᱟᱛᱟᱨ ᱟᱸᱬᱜᱳᱱᱟ᱾
ᱟᱯᱮ ᱫᱚ ᱚᱱᱛᱮ ᱫᱚ ᱫᱷᱤᱨᱤ-ᱫᱷᱤᱨᱤ ᱮᱞᱟᱠᱟ ᱠᱟᱱᱟ ᱥᱮ? ᱦᱩᱸ
ᱟᱞᱮ ᱟᱹᱛᱳ ᱨᱮᱦᱚᱸ ᱤᱭᱟᱹ ᱱᱚᱣᱟ ᱜᱚᱨᱚᱢ ᱠᱟᱞ ᱨᱮᱫᱚ ᱫᱟᱜ ᱤᱭᱟᱹᱜᱼᱟ ᱟᱸᱡᱮᱫᱚᱜᱼᱟ ᱪᱮᱛᱟᱱ ᱥᱮᱱ ᱦᱮᱸ ᱪᱮᱛᱟᱱ ᱥᱮᱱ ᱡᱟᱦᱟᱸ᱾
ᱩᱱ ᱥᱚᱢᱚᱭ ᱫᱟᱜ ᱥᱚᱢᱚᱥᱟᱜ ᱜᱮᱭᱟ ᱾ ᱟᱨ ᱟᱞᱮᱭᱟᱜ ᱫᱚ ᱞᱟᱛᱟᱨ ᱥᱮᱱ ᱨᱮᱛᱚ ᱚᱲᱟᱜ ᱛᱟᱞᱮ ᱟᱫᱚ ᱚᱱᱛᱮ ᱨᱮᱫᱚ ᱵᱟᱝ ᱤᱭᱟᱹᱜ ᱜᱮᱭᱟ ᱟᱨᱠᱤ᱾ ᱛᱟᱦᱮᱱ ᱜᱮᱭᱟ, ᱟᱨ ᱮᱠᱷᱚᱱ ᱮᱠᱷᱚᱱ ᱫᱚ ᱡᱩᱫᱤᱭᱳ ᱤᱭᱟᱹ ᱠᱟᱫᱟ ᱠᱚ, ᱴᱟᱭᱤᱢ ᱠᱚᱞ ᱮᱢ ᱠᱟᱫᱟ ᱠᱚ ᱛᱚ᱾ ᱛᱚ ᱚᱱᱟᱛᱮ ᱩᱱᱟᱹᱜ ᱥᱚᱢᱚᱥᱟ ᱫᱚ ᱵᱟᱝ ᱦᱳᱭᱳᱜᱼᱟ ᱟᱨ ᱠᱤ᱾
ᱟᱯᱮ ᱚᱱᱛᱮ ᱠᱩᱸᱧ ᱠᱩᱸᱧ ᱴᱩᱧ ᱠᱚ ᱵᱟᱠᱚ ᱛᱟᱲᱟᱣ ᱜᱮᱭᱟ ᱠᱩᱸᱧ?
ᱦᱮᱸ ᱠᱩᱸᱧ ᱫᱚ ᱜᱷᱚᱨᱮ ᱜᱷᱚᱨᱮ ᱢᱮᱱᱟᱜ ᱛᱟᱞᱮᱭᱟ᱾
ᱵᱟᱝ ᱚᱱᱟ ᱪᱟᱥ ᱞᱟᱹᱜᱤᱫ ᱛᱮ᱾ ᱪᱟᱥ ᱞᱟᱹᱜᱤᱫ ᱛᱮ ᱚᱱᱮ ᱡᱮᱢᱚᱱ ᱠᱩᱸᱧ ᱤᱭᱟᱹ ᱧᱮᱞ ᱵᱟᱲᱟ ᱦᱳᱭ ᱠᱟᱱᱟ᱾ ᱚᱱᱟ ᱡᱟᱸᱦᱟ ᱠᱚᱨᱮ ᱫᱷᱤᱨᱤ ᱫᱷᱤᱨᱤ ᱪᱟᱴᱟᱱ ᱠᱚ ᱡᱟᱦᱟ ᱠᱚᱨᱮ ᱢᱮᱱᱟᱜᱼᱟ ᱢᱳᱴᱟ ᱢᱩᱴᱤ ᱢᱟᱱᱮ ᱵᱚᱨᱥᱟ ᱨᱮᱱᱟᱜ ᱫᱟᱜ ᱠᱚ ᱚᱱᱟ ᱥᱴᱚᱠ ᱫᱚᱦᱚ ᱠᱟᱜᱼᱟ ᱟᱨᱠᱤ᱾ ᱚᱱᱟ ᱥᱴᱚᱠ ᱵᱚᱞᱛᱮ ᱛᱳᱢᱟᱨ ᱠᱩᱸᱧ ᱠᱚ ᱛᱟᱲᱟᱣᱟ ᱟᱨ ᱠᱤ ᱞᱟᱦᱟ ᱛᱮ ᱛᱟᱦᱮᱸᱫ ᱞᱮᱱᱟ ᱚᱱᱟ ᱤᱭᱟᱹ᱾
ᱦᱮᱸ ᱠᱩᱸᱧ ᱫᱚ ᱟᱞᱮ ᱚᱸᱰᱮ ᱫᱚ ᱵᱷᱚᱨᱮ ᱠᱚᱨᱮ ᱢᱮᱱᱟᱜ ᱟᱠᱟᱫᱟ ᱠᱤᱱᱛᱩ ᱚᱱᱟ ᱪᱟᱥ ᱞᱟᱹᱜᱤᱫ ᱚᱱᱟ ᱞᱟᱹᱜᱤᱫ ᱫᱚ ᱵᱟᱝ-ᱟ ᱟᱨᱠᱤ ᱚᱱᱟ ᱠᱩᱸᱧ ᱦᱚᱸ ᱟᱸᱡᱮᱫᱚᱜ-ᱟ ᱤᱭᱟᱹ ᱫᱚ ᱜᱚᱨᱚᱢ ᱠᱟᱞ ᱫᱚ
ᱵᱟᱝ ᱵᱟᱝ ᱱᱮᱛᱟᱨ ᱢᱟᱛᱚ ᱚᱱᱟ ᱠᱚᱫᱚ ᱩᱱᱟᱹᱜ ᱵᱟᱠᱚ ᱤᱭᱟᱹ ᱟᱜ ᱠᱟᱱᱟ ᱛᱳᱢᱟᱨ ᱵᱟᱠᱷᱟᱡ ᱫᱚ ᱚᱱᱟ ᱩᱱᱠᱩ ᱤᱭᱟᱹ ᱠᱟᱱᱟ ᱠᱟᱱ ᱫᱷᱤᱨᱤ ᱢᱟᱱᱮ ᱪᱟᱥ ᱞᱟᱹᱜᱤᱫ ᱦᱟᱱᱮ ᱠᱩᱸᱧ ᱠᱚ ᱵᱮᱵᱚᱦᱟᱨᱟ
ᱟᱪᱪᱷᱟ ᱟᱫᱚ ᱫᱟᱜ ᱨᱮᱱᱟᱜ ᱞᱮᱭᱟᱨ ᱴᱟᱜ ᱟᱹᱰᱤ ᱞᱟ ᱛᱟᱨ ᱟᱲᱜᱳᱱ ᱜᱮᱭᱟ ᱛᱚ ᱠᱩᱸᱧ ᱦᱚᱸ ᱠᱩᱸᱧ ᱟᱸᱡᱮᱫ ᱪᱟᱵᱟᱜ-ᱟ ᱡᱚ
ᱦᱩᱸ
ᱟᱫᱚ ᱮᱠᱷᱚᱱ ᱫᱚ ᱴᱟᱭᱤᱢ ᱠᱚᱞ ᱠᱷᱟᱛᱤᱨ ᱦᱚᱲ ᱢᱟᱱᱮ ᱟᱹᱰᱤ ᱜᱟᱱ ᱥᱩᱵᱤᱫᱷᱟ ᱠᱟᱱᱟ ᱠᱚ ᱟᱞᱮ ᱚᱱᱟ ᱫᱷᱟᱨᱮ ᱫᱚ ᱜᱚᱨᱚᱢ ᱠᱟᱞ ᱠᱩ ᱯᱩᱨᱟᱹ ᱦᱚᱸ ᱠᱳᱱᱳ ᱫᱟᱜ ᱵᱟᱝ ᱛᱟᱦᱮᱱᱟ ᱜᱟᱰᱟ ᱦᱚᱸ ᱟᱸᱡᱮᱫᱚᱜ-ᱟ ᱠᱷᱩᱵ ᱠᱚᱢ ᱛᱟᱦᱮᱱᱟ ᱜᱟᱰᱟᱨ ᱨᱮ ᱜᱟᱰᱟ ᱵᱟᱫ ᱫᱚᱦᱚᱭᱟᱠᱚᱣᱟ ᱟᱫᱚ
ᱥᱩᱨ ᱨᱮᱜᱮ
ᱦᱮᱸ ᱦᱮᱸ ᱥᱳᱨ ᱜᱮᱭᱟ ᱥᱳᱨ ᱜᱮᱭᱟ ᱡᱟᱹᱥᱛᱤ ᱵᱟᱝ ᱥᱟᱺᱜᱤᱧᱟ ᱟᱫᱚ ᱚᱸᱰᱮ ᱵᱟᱸᱱᱫᱷ ᱟᱠᱚ᱾ ᱠᱤᱪᱷᱩ ᱜᱟᱲᱟ ᱫᱷᱟᱨᱮ ᱨᱮᱱᱟᱜ ᱤᱭᱟᱹ ᱫᱚ ᱪᱟᱥᱟᱠᱚ ᱟᱨᱠᱤ ᱜᱚᱲᱚᱢ ᱠᱟᱞ ᱨᱮ
ᱮᱻᱻ᱾
ᱮᱦᱩᱜ-ᱩ
ᱫᱟᱜ ᱛᱟᱦᱮᱸ ᱞᱮᱠᱷᱟᱱ ᱜᱮ ᱪᱟᱥ ᱫᱚ ᱡᱷᱚᱛᱚ ᱨᱮᱜᱮ ᱜᱟᱱᱚᱜ-ᱟ᱾
ᱦᱮᱸ᱾
ᱦᱩᱸ᱾
ᱟᱫᱚ ᱱᱚᱜ-ᱚᱭ ᱱᱤᱭᱟᱹ ᱴᱟᱭᱤᱢ ᱜᱮ ᱡᱟ ᱪᱟᱥᱟ ᱟᱨᱠᱤ᱾
ᱢᱤᱫᱴᱮᱱ ᱜᱮ ᱮᱢᱱᱤ ᱟᱱᱟᱡ ᱱᱟᱪ ᱠᱚᱫᱚ ᱵᱟᱠᱚ ᱨᱚᱦᱚᱭᱟᱥᱮ ᱚᱱᱛ
ᱦᱮ ᱥᱚᱵᱡᱤ ᱠᱚ ᱫᱚ ᱠᱷᱩᱵ ᱠᱚᱢ
ᱠᱷᱩᱵ ᱠᱚᱢ ᱢᱟᱱᱮ ᱠᱷᱩᱵ ᱠᱚᱢ ᱚᱱᱠᱟ ᱵᱟᱭᱨᱮ ᱠᱚᱨᱮ ᱫᱚ ᱵᱟᱠᱚ ᱪᱟᱥ ᱜᱮᱭᱟ ᱠᱚ ᱱᱤᱡᱮ ᱡᱚᱢ ᱞᱟᱹᱜᱤᱫ ᱜᱮ ᱚᱲᱟᱜ ᱠᱚᱨᱮ ᱜᱮ ᱪᱟᱥ ᱟᱠᱚ᱾
ᱫᱟᱜ ᱨᱮᱱᱟᱜ ᱤᱭᱟᱹ ᱠᱷᱟᱹᱛᱤᱨ ᱜᱮ ᱟᱨᱠᱤ ᱛᱤᱱᱟᱹᱜ ᱫᱩᱞᱟᱜ ᱟᱢ᱾
ᱦᱩᱸ᱾
ᱦᱟᱸᱜ᱾ ᱤᱭᱟᱹ ᱚᱱᱛᱮ ᱫᱚ ᱵᱷᱟᱜᱮ ᱪᱟᱥ ᱦᱩᱭᱩᱜ-ᱟ ᱜᱩᱯᱤ ᱚᱸᱰᱮ ᱫᱚ ᱤᱭᱟᱹ ᱢᱮᱱᱟᱜ-ᱟᱥᱮ ᱱᱚᱫᱤ ᱢᱮᱱᱟᱜ ᱟᱠᱟᱫᱟ᱾ ᱥᱩᱨ ᱨᱮ ᱫᱚ᱾ ᱟᱫᱚ ᱚᱸᱰᱮ ᱫᱚ ᱵᱷᱟᱜᱤ ᱪᱟᱥ ᱦᱩᱭᱩᱜ-ᱟ, ᱚᱸᱰᱮ ᱫᱚ ᱥᱟᱨᱟ ᱵᱚᱪᱷᱚᱨ ᱜᱮ ᱪᱟᱥ ᱫᱤᱱᱜᱮ ᱫᱷᱟᱱ ᱞᱟᱜᱟ ᱟᱠᱚ ᱟᱵᱟᱨ ᱱᱚᱝᱠᱟ ᱥᱚᱵᱽᱡᱤ ᱠᱚ ᱪᱟᱥᱟ᱾
ᱦᱩᱸ᱾
ᱚᱸᱰᱮ ᱫᱚ ᱤᱭᱟᱹ ᱠᱚ ᱪᱟᱥᱟ ᱠᱚ ᱚᱱᱟ ᱪᱮᱫ ᱞᱟᱹᱭᱟᱠᱚ ᱵᱟᱫᱟᱢ ᱠᱚ ᱟᱹᱰᱤᱜᱮ ᱪᱟᱥᱟ ᱠᱚ᱾
ᱦᱩᱸ᱾ ᱵᱟᱞᱚᱢ ᱴᱷᱚᱸᱜ ᱪᱟᱥ ᱠᱚ ᱠᱚᱢ ᱵᱟᱝ ᱡᱷᱚᱛᱚ ᱜᱮ ᱪᱟᱥ ᱜᱟᱱᱚᱜ-ᱟ ᱠᱟᱨᱚᱱ ᱡᱚᱛᱚ ᱟᱞᱮ ᱦᱩᱲᱩ ᱫᱚ ᱯᱮ ᱜᱟᱲᱟ ᱠᱚ ᱨᱚᱦᱚᱭ ᱜᱮᱭᱟ᱾ ᱦᱮᱞᱳ᱾ ᱦᱮᱞᱳ᱾ ᱟᱡᱚᱢ ᱫᱟᱢ?